ᱦᱮᱸ ᱡᱚᱦᱟᱨ ᱜᱮ ᱜᱚᱢᱠᱮ, ᱦᱮᱸ ᱡᱚᱦᱟᱨ ᱡᱚᱦᱟᱨ᱾ ᱨᱳᱲ, ᱨᱳᱲ ᱴᱷᱤᱠᱼ ᱴᱷᱟᱠ ᱟᱸᱡᱚᱢᱚᱜ ᱠᱟᱱᱟ ᱥᱮ? ᱦᱮᱸ ᱱᱤᱛᱚᱜ ᱞᱮᱠᱟ ᱫᱚ ᱦᱮᱸ ᱱᱤᱛᱚᱜ ᱫᱚ ᱴᱷᱤᱠ ᱵᱟᱲᱟ ᱜᱮᱭᱟ ᱱᱤᱛᱚᱜ ᱫᱚ᱾
ᱨᱚᱲ ᱠᱚ ᱟᱸᱡᱚᱢᱚᱜ ᱠᱟᱱ ᱜᱮᱛᱟᱞᱤᱧᱟ ᱥᱮ?
ᱦᱮᱸ ᱦᱮᱸ ᱴᱷᱤᱠ ᱜᱮ ᱟᱸᱡᱚᱢᱚᱜ ᱠᱟᱱᱟ᱾
ᱦᱩᱸ᱾
ᱦᱮᱸ ᱱᱤ ᱱᱤᱛᱚᱜ ᱦᱮᱸ ᱱᱤᱛᱚᱜ ᱞᱮᱠᱟ ᱫᱚ ᱱᱟᱯᱟᱭ ᱵᱟᱲᱟ ᱜᱮ ᱟᱯᱮ ᱠᱚᱜᱮ?
ᱱᱚᱛᱮ ᱦᱚᱸ ᱱᱟᱯᱟᱭ ᱜᱮ ᱚᱲᱟᱜ ᱠᱚᱫᱚ ᱪᱮᱫ ᱞᱮᱠᱟ ᱴᱷᱤᱠ ᱵᱟᱲᱟ ᱜᱮᱭᱟ ᱛᱚ?
ᱦᱮᱸ ᱦᱮᱸ ᱦᱮᱸ ᱱᱤᱛᱳᱜ ᱫᱚ ᱴᱷᱤᱠ ᱵᱟᱲᱟ ᱜᱮ᱾
ᱪᱟᱥᱵᱟᱥ᱾
ᱮᱻ ᱦᱮᱸ ᱱᱤᱛᱚᱜ ᱱᱚᱜᱼᱚᱭ ᱥᱟᱹᱨᱫᱤ ᱟᱞᱮ ᱫᱚᱞᱮ ᱞᱟᱜᱟᱣ ᱠᱟᱱᱟᱞᱮ᱾ ᱢᱟᱱᱮ ᱱᱤᱛᱚᱜ ᱫᱚ ᱢᱮᱱ ᱜᱟᱱᱚᱜᱼᱟ ᱟᱹᱰᱤ ᱡᱳᱨᱟᱞᱳ ᱵᱷᱟᱵ ᱛᱮᱞᱮ ᱞᱟᱜᱟᱣ ᱠᱟᱱᱟ ᱟᱨ ᱪᱮᱫ᱾
ᱚᱻ ᱱᱚᱛᱮ ᱦᱚᱸ ᱚᱱᱠᱟ ᱜᱮ ᱱᱚᱜᱚᱭ ᱱᱤᱛᱚᱜ ᱜᱮ ᱥᱟᱹᱨᱫᱤ ᱞᱟᱜᱟᱣ ᱠᱟᱱᱟ ᱱᱚ ᱚᱱᱛᱮ ᱦᱚᱸ ᱨᱚᱦᱚᱭ ᱠᱚ ᱦᱳᱭᱳᱜ ᱠᱟᱱᱟ ᱟᱹᱰᱤ ᱡᱳᱨᱥᱳᱨ ᱨᱚᱦᱚᱭ ᱠᱚ ᱞᱟᱜᱟᱣ ᱠᱟᱱᱟ ᱚᱱᱛᱮ ᱦᱚᱸ᱾
ᱦᱮᱸ ᱦᱮᱸ᱾ ᱟᱫᱚ ᱜᱚᱝᱠᱮ ᱡᱟᱦᱟᱱᱟᱜ ᱜᱮ ᱢᱤᱫᱴᱮᱱ ᱥᱟᱛᱟᱢ ᱟᱛᱮᱫ ᱞᱟᱝ ᱜᱚᱞᱯᱚ ᱞᱮᱱᱠᱷᱟᱱ ᱠᱟᱹᱴᱤᱡ ᱵᱷᱟᱞᱤ ᱱᱟᱯᱟᱭ ᱠᱚᱜᱼᱟ᱾
ᱢᱟ ᱛᱚᱵᱮ ᱛᱟᱞᱟᱝ ᱮᱦᱚᱵ ᱜᱚᱫ ᱠᱟᱜ ᱢᱮ ᱟᱢᱜᱮ᱾
ᱦᱳᱭ ᱴᱷᱤᱠ ᱜᱮᱭᱟ ᱮᱠᱫᱚᱢ ᱩᱸ ᱟᱪᱪᱷᱟ ᱢᱟᱱᱮ ᱟᱹᱰᱤᱜᱟᱱ ᱜᱚᱴᱟᱝ ᱱᱚᱝᱠᱟ ᱜᱮ ᱜᱚᱞᱯᱚ ᱵᱟᱲᱟ ᱦᱩᱭᱩᱜ ᱠᱟᱱ ᱜᱮᱭᱟ ᱛᱚ ᱡᱚᱛᱚ ᱦᱚᱲ ᱠᱚ ᱥᱟᱶᱛᱮᱜᱮ, ᱟᱫᱚ ᱡᱟᱭᱦᱳᱠ ᱟᱜ ᱢᱤᱴᱤᱱ ᱟᱻ ᱢᱟᱱᱮ ᱦᱚᱴᱟᱛ ᱠᱚᱨᱮ ᱪᱮᱫᱟᱜ ᱪᱚᱝ ᱢᱚᱱᱮ ᱦᱩᱭᱮᱱ ᱛᱟᱹᱞᱤᱧᱟ ᱥᱮ ᱱᱚᱜᱼᱚᱭ ᱦᱟᱸᱜ ᱟᱞᱤᱧ ᱫᱟᱨᱮ ᱵᱩ ᱵᱩᱴᱟᱹ ᱨᱮᱜᱮ ᱢᱮᱱᱟᱜ ᱞᱤᱧᱟᱹ ᱮᱭ ᱠᱟᱨᱚᱱ ᱛᱮᱦᱟᱜᱸ ᱟᱜ ᱱᱚᱜᱼᱚ ᱱᱟ ᱢᱤᱴᱤᱱ ᱢᱟᱱᱮ ᱫᱟᱨᱮ ᱫᱟᱨᱮ ᱢᱟᱱᱮ ᱟᱵᱚᱣᱟᱜ ᱪᱮᱫ ᱞᱮᱠᱟ ᱵᱷᱟᱵᱽᱛᱮ ᱠᱟᱹᱢᱤᱨᱮ ᱞᱟᱜᱟᱜ ᱠᱟᱱ ᱛᱟᱵᱚᱱᱟ ᱥᱮ ᱵᱟᱝ ᱞᱟᱜᱟᱜ ᱠᱟᱱ ᱛᱟᱵᱚᱱᱟ ᱱᱚᱣᱟ ᱤᱫᱤ ᱠᱟᱛᱮᱫ ᱟᱨ ᱪᱮᱫ ᱢᱤᱫ ᱵᱟᱨ ᱠᱟᱛᱷᱟ ᱨᱚᱲᱟᱜ ᱵᱮᱱ?
ᱱᱚᱣᱟ ᱫᱟᱨᱮ, ᱫᱟᱨᱮ ᱢᱟ ᱟᱹᱰᱤ ᱠᱤᱪᱷᱩ ᱠᱟᱹᱢᱤ ᱨᱮ ᱞᱟᱜᱟᱜ ᱠᱟᱱ ᱜᱮᱛᱟᱵᱚᱱᱟ ᱡᱟᱦᱟᱸ ᱞᱮᱠᱟ ᱦᱩᱭᱱᱟ ᱱᱟᱦᱮᱞ ᱵᱮᱱᱟᱣ ᱚᱲᱟᱜ ᱵᱮᱱᱟᱣ, ᱯᱟᱨᱠᱚᱢ ᱵᱮᱱᱟᱣ, ᱵᱚᱦᱩᱛ ᱠᱤᱪᱷᱩ ᱵᱮᱱᱟᱣ ᱨᱮ ᱞᱟᱜᱟᱜ ᱠᱟᱱ ᱜᱮᱛᱟᱵᱚᱱᱟ ᱫᱟᱨᱮ᱾
ᱫᱟᱨᱮ ᱦᱮᱸ
ᱛᱚ ᱟ ᱢᱤᱫ ᱦᱤᱥᱟᱹᱵ ᱛᱮᱫᱚ ᱠᱚ ᱢᱮᱱᱮᱫ ᱜᱮᱭᱟ ᱫᱟᱨᱮ ᱠᱚᱫᱚ ᱟᱞᱚᱯᱮ ᱢᱟᱜᱟ ᱟᱞᱚᱯᱮ ᱪᱤᱠᱟᱹᱭᱟ᱾ ᱟᱫᱚ ᱟᱵᱚ ᱢᱟ ᱵᱚᱦᱩᱛ ᱠᱤᱪᱷᱩ ᱞᱟᱹᱠᱛᱤ ᱨᱮᱵᱚ ᱞᱟᱜᱟᱣᱟ ᱫᱟᱨᱮ ᱠᱚᱢᱟ᱾ ᱟᱨ ᱚᱱᱠᱟᱱ ᱫᱟᱨᱮ ᱠᱚᱦᱚᱸ ᱢᱮᱱᱟᱜ ᱜᱮᱭᱟ ᱡᱮ ᱠᱤᱪᱷᱩ ᱨᱟᱱ ᱨᱮ ᱞᱟᱜᱟᱜᱼᱟ ᱡᱟᱦᱟᱸ ᱠᱚᱢᱟ᱾
ᱹᱹᱹᱦᱳᱭ ᱦᱳᱭ ᱡᱟᱭᱦᱳᱠ ᱟᱹᱰᱤ ᱦᱮᱸ ᱦᱮᱸ ᱟᱹᱞᱤᱧ ᱦᱚᱸ ᱢᱮᱱᱟᱞᱤᱧ᱾ ᱮ ᱦᱟᱸᱜ ᱥᱟᱹᱨᱤᱜᱮ ᱫᱟᱨᱮ ᱨᱮᱱᱟᱜ ᱡᱩᱫᱤ ᱮᱱᱮᱢ ᱥᱮ ᱱᱟᱜᱟᱢ ᱡᱩᱫᱤ ᱵᱮᱱ ᱧᱮᱞᱟᱼᱼ ᱚᱸ ᱥᱟᱹᱨᱤᱜᱮ ᱟᱹᱰᱤᱜᱮ ᱢᱟᱱᱮ ᱟᱸ ᱤᱭᱟᱹ ᱢᱮᱱᱟᱜ ᱟᱹᱰᱤᱜᱮ ᱜᱩᱱ ᱢᱮᱱᱟᱜ ᱛᱟᱵᱚᱱᱟ᱾ ᱪᱮᱫ ᱞᱮᱠᱟ ᱨᱮ ᱡᱮᱢᱚᱱ ᱦᱩᱭᱩᱜ, ᱚᱠᱟ ᱢᱮᱱ ᱜᱟᱱᱚᱜᱼᱟ ᱫᱟᱨᱮ ᱠᱷᱚᱱᱟᱜ ᱜᱮ ᱟᱵᱚ ᱫᱟᱨᱮ ᱠᱷᱚᱱᱟᱜ ᱜᱮ ᱢᱤᱫᱴᱤᱱ ᱥᱟᱸᱦᱮᱫ ᱦᱚᱸᱵᱚᱱ ᱧᱟᱢ ᱫᱟ᱾ ᱢᱟᱱᱮ ᱡᱟᱦᱟᱸᱼᱼ ᱛᱤᱱᱟᱹᱜ ᱡᱤᱭᱟᱹᱞᱤ ᱠᱚ ᱢᱮᱱᱟᱜ ᱵᱚᱱᱟ ᱡᱚᱛᱚ ᱡᱤᱭᱟᱹᱞᱤ ᱫᱟᱨᱮ ᱫᱟᱨᱟᱭᱼᱼ ᱛᱮᱜᱮ ᱦᱟᱸᱜ ᱵᱚᱱ ᱵᱟᱧᱪᱟᱣ ᱵᱚᱱ ᱛᱟᱦᱮᱱ ᱠᱟᱱᱟ ᱚᱸᱜ ᱠᱟᱨᱚᱱ ᱦᱚᱸ ᱚᱸᱰᱮ ᱠᱷᱚᱱᱟᱜ ᱥᱟᱸᱦᱮᱫᱼᱼ ᱵᱚᱱ ᱧᱟᱢ ᱮᱫᱟ ᱥᱟᱶᱛᱮ ᱫᱟᱨᱮᱼᱼ ᱠᱷᱚᱱᱟᱜ ᱟᱵᱚ ᱻᱟ ᱢᱮᱱ ᱜᱟᱱᱚᱜᱼᱟ ᱱᱚᱜᱼᱚᱭ ᱵᱤᱵᱷᱤᱱᱱᱚ ᱨᱚᱠᱚᱢᱟᱜ ᱡᱚ ᱦᱚᱸᱵᱚᱱ ᱧᱟᱢ ᱫᱟ᱾ ᱵᱤᱵᱷᱤᱱᱱᱚ ᱨᱚᱠᱚᱢᱟᱜ ᱫᱟᱨᱮ ᱠᱷᱚᱱᱟᱜ ᱦᱚᱸᱭᱱᱮ ᱡᱚᱢ ᱠᱟᱛᱮ ᱦᱚᱸᱼᱼ ᱟᱜ ᱟᱵᱚ ᱥᱮ ᱦᱚᱸ ᱮᱸᱰᱮ ᱠᱷᱚᱱᱟᱜ ᱦᱚᱸ ᱟᱵᱚ᱾ ᱟ ᱱᱚᱜᱼᱚᱭ ᱵᱮᱵᱥᱟ ᱦᱚᱸ ᱥᱮ ᱠᱤᱨᱤᱧ ᱟᱠᱷᱨᱤᱧ ᱦᱚᱸᱵᱚᱱ ᱟᱠ ᱟᱠᱷᱨᱤᱧᱮᱫ ᱜᱮᱭᱟ᱾ ᱡᱚᱱ ᱩᱞ ᱵᱤᱞᱤ ᱡᱚ ᱠᱚ ᱥᱮ ᱡᱟᱢ ᱵᱤᱞᱤ ᱡᱚ ᱠᱚ ᱥᱮ ᱠᱟᱱᱴᱷᱟᱲ ᱵᱤᱞᱤ ᱡᱚ ᱠᱚ ᱛᱚ ᱱᱚᱝᱠᱟ ᱞᱮᱠᱟᱛᱮ ᱥᱟᱹᱨᱤᱜᱮ ᱫᱟᱨᱮ ᱨᱮᱱᱟᱜᱼᱼ ᱤᱭᱟᱹ ᱫᱚ ᱢᱚᱦᱚᱛᱛᱚ ᱥᱮ ᱜᱩᱱ ᱫᱚ ᱟᱹᱰᱤ ᱜᱮᱞᱤᱧ ᱢᱚᱱᱮᱛᱮ ᱟᱨ ᱪᱮ᱾
ᱦᱮᱸ ᱫᱟᱨᱮ ᱢᱟ ᱚᱱᱠᱟᱱ ᱨᱚᱠᱚᱢ ᱫᱟᱨᱮ ᱢᱮᱱᱟᱜᱼᱟ᱾ ᱟᱫᱚ ᱦᱟᱱᱠᱳ ᱢᱟ ᱡᱚ ᱡᱤᱱᱤᱥ ᱫᱟᱨᱮ ᱟᱫᱚ ᱦᱟᱱᱠᱳ ᱠᱚ᱾ ᱫᱚ ᱨᱟᱱ ᱡᱤᱱᱤᱥ ᱫᱟᱨᱮ ᱟᱫᱚᱱᱠᱚᱫᱚ ᱾ ᱱᱚᱝᱠᱟᱱ ᱤᱭᱟᱹ ᱞᱟᱹᱠᱛᱤᱭᱟᱱ ᱫᱟᱨᱮ᱾
ᱦᱚᱸ ᱦᱚᱸ ᱦᱮᱜᱸ ᱮᱢᱚᱱ ᱮᱢᱚᱱ ᱦᱚᱸ ᱧᱮᱞᱢᱮ ᱦᱮᱸ ᱮᱢᱚᱱᱚ ᱡᱮᱢᱚᱱ ᱦᱩᱭᱩᱜ ᱠᱟᱱᱟ ᱱᱚᱜᱼᱚᱭ ᱻᱮ ᱫᱟᱨᱮ ᱟᱵᱚ᱾ ᱟᱜ ᱱᱚ ᱡᱚᱱ ᱡᱟᱦᱟᱸ ᱫᱚ ᱥᱟᱨᱡᱚᱢ ᱦᱮ ᱦᱚᱸ ᱟᱵᱚ ᱟᱹᱰᱤ ᱡᱳᱨ ᱠᱟᱹᱢᱤᱨᱮ ᱞᱟᱜᱟᱜ ᱠᱟᱱ ᱛᱟᱵᱚᱱ ᱜᱮᱭᱟ᱾
ᱦᱮᱸ ᱥᱟᱠᱟᱢ ᱦᱚᱸᱵᱚᱱ ᱚᱱᱟ ᱦᱚᱸᱵᱟᱱ ᱥᱟᱠᱟᱢ ᱦᱚᱸᱵᱚᱱ ᱞᱟᱹᱠᱛᱤ ᱨᱮᱵᱚᱱ ᱞᱟᱜᱟᱣᱮᱜᱼᱟ᱾ ᱟᱨ ᱰᱟᱹᱨ ᱦᱚᱸ ᱨᱟᱠ ᱞᱟᱹᱠᱛᱤ ᱨᱮᱵᱚ ᱞᱟᱜᱟᱣᱮᱜ ᱼᱟ᱾ ᱟᱹᱰᱤ ᱠᱤᱪᱷᱩ ᱞᱟᱹᱠᱛᱤ ᱦᱚᱵᱚᱱ ᱞᱟᱜᱟᱣᱮᱜᱼᱟ᱾
ᱟᱦ ᱦᱟᱜ ᱦᱮᱸ ᱟᱨᱚ ᱟᱵᱮᱱ ᱡᱟᱦᱟᱸ ᱞᱮᱠᱟ ᱵᱮᱱ ᱢᱮᱱ ᱠᱮᱫ ᱞᱮᱠᱟ ᱱᱚᱜᱼᱚᱭ ᱡᱟᱦᱟᱸ ᱨᱟᱱᱼᱼ ᱟ ᱥᱟᱹᱨᱤᱜᱮ ᱫᱟᱨᱮ ᱠᱷᱚᱱᱟᱜ ᱦᱚᱸ᱾ ᱟᱹᱰᱤ ᱜᱚᱴᱟᱝ ᱜᱮ ᱨᱟᱱ ᱡᱟᱦᱟᱸ ᱠᱚᱫᱚ ᱟᱵᱚ ᱦᱚᱭᱛᱳ ᱡᱚᱛᱚ ᱫᱟᱨᱮ ᱵᱟᱵᱚᱱ ᱪᱤᱱᱦᱟᱹᱣᱣᱟ ᱡᱮ ᱱᱚᱣᱟ ᱫᱚ ᱪᱮᱫ᱾ ᱟ ᱨᱟᱱ ᱨᱮ ᱠᱟᱹᱢᱤᱨᱮ ᱞᱟᱜᱟᱜᱼᱟ ᱢᱮᱱᱛᱮ ᱢᱮᱱᱠᱷᱟᱱ ᱡᱟᱦᱟᱸᱭ ᱠᱚ ᱚᱱᱠᱟ ᱦᱳᱭᱛᱳ᱾ ᱮᱻᱠᱚ ᱵᱟᱲᱟᱭᱟᱠᱚ ᱨᱟᱱ ᱠᱚ᱾ ᱱᱚᱜᱼᱚᱭ ᱡᱮᱢᱚᱱ ᱡᱟᱦᱟᱸ ᱢᱤᱫ ᱠᱟᱛᱷᱟ ᱛᱮ ᱚᱱ ᱢᱤᱨᱜᱤ ᱥᱮ ᱡᱟᱦᱟᱸ ᱚᱱᱟ ᱴᱟᱱᱩᱱᱤ ᱨᱳᱜᱽ᱾ ᱠᱷᱤᱪᱩᱱᱤ ᱨᱳᱜᱽ ᱵᱟᱝ ᱦᱩᱭᱩᱜ ᱫᱚ ᱚᱱᱟ ᱠᱤᱱᱛᱩ ᱚᱱᱟ ᱫᱟᱨᱮ ᱨᱮᱦᱮᱫ᱾ ᱥᱮ ᱫᱟᱨᱮ ᱰᱟᱹᱨ ᱠᱚ ᱡᱚᱢ ᱠᱟᱛᱮᱫ ᱜᱮᱦᱚᱸ ᱠᱤᱱᱛᱩ ᱵᱮᱵᱮᱥᱟ ᱟᱨ ᱪᱮᱫ᱾
ᱟᱹᱰᱤ ᱠᱤᱪᱷᱩ ᱢᱮᱱᱟᱜᱼᱟ᱾ ᱟᱫᱚ ᱟᱵᱚ ᱜᱚᱜᱚᱭᱟ ᱦᱮᱸᱥᱮ?
ᱦᱚᱭ ᱦᱳᱭ ᱟᱨ ᱦᱮᱸ ᱮᱻᱫᱟᱨᱮ᱾ ᱱᱚᱜᱼᱚᱭ ᱛᱟᱨᱯᱚᱨᱮ ᱱᱚᱜᱼᱚᱭ ᱡᱮᱢᱚᱱ ᱫᱟᱨᱮ ᱠᱷᱚᱱᱟᱜ ᱦᱚᱸ ᱟᱵᱚ ᱚᱲᱟᱜ ᱦᱚᱸᱵᱚᱱ ᱡᱩᱛ ᱫᱟᱲᱮᱭᱟᱜ ᱠᱟᱱᱟ ᱚᱱᱟ ᱫᱟᱨᱮ ᱫᱟᱨᱮ ᱨᱮᱱᱟᱜ ᱰᱟᱹᱨ ᱠᱚᱛᱮ ᱥᱮ ᱱᱚᱜᱼᱚᱭ ᱡᱮᱢᱚᱱ ᱠᱷᱤᱡᱩᱨ ᱫᱟᱨᱮ ᱠᱚᱨᱮᱱᱟᱜ ᱢᱩᱫᱷᱟᱹᱱ ᱥᱮ ᱡᱟᱦᱟᱸ ᱵᱚᱱ ᱢᱮᱛᱟᱜ ᱠᱟᱱᱟ ᱥᱮᱱᱮᱨ᱾ ᱥᱮᱱᱮᱨ ᱠᱚᱦᱚᱸ ᱠᱟᱹᱢᱤᱨᱮ ᱞᱟᱜᱟᱜ ᱠᱟᱱ ᱛᱟᱵᱚᱱᱟ ᱢᱟᱱᱮ ᱢᱮᱱ ᱞᱮᱠᱷᱟᱡ ᱵᱚᱱ, ᱫᱟᱨᱮ ᱫᱚ ᱟᱵᱚ ᱫᱚ ᱥᱟᱹᱨᱤᱜᱮ ᱟᱹᱰᱤ ᱠᱤᱪᱷᱩ ᱡᱤᱱᱤᱥᱮ ᱮᱢᱟᱵᱚᱱ ᱠᱟᱱᱟ ᱩᱢᱩᱞᱮ ᱮᱢᱟᱵᱚᱱ ᱠᱟᱱᱟ᱾ ᱱᱚᱝᱠᱟ ᱱᱤᱨᱚᱱᱫᱤᱱ ᱡᱮᱢᱚᱱ ᱟᱵᱚ ᱟᱹᱛᱳ ᱠᱚᱨᱮ ᱡᱟᱦᱟᱱ ᱫᱟᱨᱮ ᱵᱩᱴᱟᱹ ᱨᱮᱜᱮ᱾ ᱠᱟᱹᱴᱤᱡ ᱵᱚᱱ ᱡᱟᱣᱨᱟᱜᱼᱟ ᱡᱚᱛᱚ ᱦᱚᱲ ᱢᱤᱫ ᱥᱚᱢᱚᱭ ᱫᱚ ᱦᱳᱭ ᱚᱸᱰᱮ ᱡᱟᱣᱨᱟ ᱠᱟᱛᱮᱫ, ᱦᱚᱭ ᱮᱸᱰᱮᱜᱮ ᱩᱢᱩᱞ-ᱩᱢᱩᱞ ᱟᱹᱰᱤ ᱠᱤᱪᱷᱩ ᱜᱚᱞᱯᱷᱚ ᱜᱟᱞᱚᱪ ᱜᱟᱞᱢᱟᱨᱟᱣ ᱦᱚᱸ ᱦᱩᱭᱩᱜᱼᱟ ᱱᱚᱝᱠᱟ᱾ ᱡᱟᱦᱟᱸᱭ ᱢᱟᱱᱮ ᱦᱟᱯᱲᱟᱢ ᱠᱚ ᱥᱟᱶ ᱥᱮ ᱱᱤᱛᱚᱜ ᱡᱟᱦᱟᱸᱭ ᱟᱨᱚ ᱜᱤᱫᱽᱨᱟᱹ ᱠᱚ ᱥᱟᱶ ᱦᱚᱸ᱾ ᱛᱚ ᱫᱟᱨᱮ ᱫᱚ ᱥᱟᱹᱨᱤᱜᱮ ᱟᱹᱰᱤᱜᱮ ᱤᱭᱟᱹ ᱮᱸ ᱮᱭᱟᱹ ᱛᱟᱵᱚᱱᱟ ᱥᱮ ᱪᱮᱫ ᱞᱮᱠᱟᱵᱚᱱ ᱢᱚᱱᱮᱭᱟ?
ᱟᱨ ᱱᱮᱛᱟᱨ ᱢᱟ ᱢᱟᱠᱚ ᱢᱟᱜᱮᱫᱼᱟ ᱮᱱᱠᱷᱟᱱᱼ
ᱮᱻᱦᱳᱭ᱾ ᱟᱫᱚ ᱮ ᱱᱚᱝᱠᱟ ᱞᱮᱠᱟᱛᱮ ᱦᱳᱭᱛᱳ ᱡᱩᱫᱤ ᱡᱟᱦᱟᱸ
ᱮᱱᱠᱷᱟᱱ ᱚᱱᱟ ᱵᱤᱥᱚᱭ ᱛᱮ ᱪᱮᱫ ᱵᱤᱱ ᱢᱮᱱᱟ?
ᱵᱤᱱ ᱢᱮᱱᱟ᱾ ᱮ ᱢᱟᱱᱮ ᱱᱚᱜᱼᱚᱭ ᱫᱟᱨᱮ